ᱡᱚᱦᱟᱨ ᱜᱮ ᱜᱚᱝᱠᱮ ᱦᱮᱞᱳ
ᱦᱮᱸ ᱦᱮᱞᱳ
ᱦᱮᱸ ᱡᱚᱦᱟᱨ ᱜᱮ
ᱛᱟᱨᱯᱚᱨᱮ ᱱᱟᱯᱟᱭ ᱜᱮ ᱢᱮᱱᱟᱜ ᱠᱟᱜ ᱵᱤᱱᱟ ᱛᱚ?
ᱦᱮᱸ ᱱᱟᱯᱟᱭ ᱜᱮ! ᱟᱯᱮ ᱫᱚ ᱚᱠᱟᱮ ᱞᱮᱠᱟ?
ᱟᱞᱮ ᱦᱚᱸ ᱱᱟᱯᱟᱭ ᱜᱮᱭᱟ ᱱᱤᱭᱟᱹ ᱜᱷᱟᱹᱲᱤ ᱫᱚ᱾
ᱦᱮᱸ ᱪᱮᱫ ᱠᱚ ᱪᱤᱠᱟᱹ ᱵᱟᱲᱟᱭ ᱠᱟᱱᱟ?
ᱚᱲᱟᱜ ᱠᱚᱨᱮᱜᱮ ᱫᱩᱲᱩᱵ ᱵᱟᱲᱟ ᱦᱩᱭ ᱠᱟᱱᱟ ᱥᱤᱛᱩᱝ ᱜᱨᱚᱢ ᱨᱮ ᱠᱟᱥᱤᱮᱫ ᱵᱤᱱ ᱥᱮᱱᱚᱜᱼᱟ᱾
ᱦᱮᱸ ᱱᱤᱛ ᱫᱚᱢᱮᱮ ᱠᱟᱴᱤᱡ ᱮᱭ ᱥᱤᱛᱩᱝ ᱠᱟᱱᱟ ᱛᱚ᱾ ᱵᱟᱭ ᱫᱟᱜ ᱵᱟᱲᱟᱭᱮᱫ?
ᱟᱪᱪᱷᱟ ᱵᱟᱭ ᱫᱟᱜ ᱵᱟᱲᱟᱭᱮᱫᱼᱟ, ᱫᱟᱜ ᱠᱷᱟᱹᱛᱤᱨ ᱜᱮᱛᱚ ᱱᱚᱝᱠᱟ ᱥᱚᱢᱚᱥᱥᱟ ᱨᱮ ᱢᱮᱱᱟᱜ ᱟᱠᱟᱫ ᱞᱮᱭᱟ ᱛᱚᱞᱟ ᱠᱚᱦᱚᱸ ᱵᱟᱝ ᱜᱤᱲᱤ ᱦᱩᱭᱩᱜ ᱠᱟᱱᱟ ᱦᱩ ᱢᱤᱫᱴᱟᱝ ᱵᱟᱨᱭᱟ ᱫᱟᱜ ᱞᱮᱠᱟᱱ ᱡᱟᱦᱟᱸ ᱜᱮ ᱦᱩᱲᱩ ᱠᱚ ᱜᱤᱲ ᱦᱩᱭ ᱠᱚᱜᱼᱟ᱾ ᱚᱱᱟ ᱠᱚᱚᱸ ᱵᱟᱝ ᱜᱟᱱᱚᱜ ᱠᱟᱱᱟ ᱚᱲᱟᱜ ᱠᱚᱨᱮ ᱜᱮ ᱤᱨ ᱵᱟᱲᱟ ᱦᱩᱭᱩᱜ ᱠᱟᱱᱟ᱾ ᱠᱟᱹᱢᱤ ᱠᱟᱡᱽᱚ ᱚᱱᱠᱟᱱᱟᱜ ᱵᱟᱹᱱᱩᱜᱼᱟ᱾ ᱥᱮᱨᱚᱠᱚᱢ ᱫᱚ
ᱥᱤ ᱠᱚ ᱦᱩᱭ ᱵᱟᱲᱟ ᱠᱟᱱᱟ ᱥᱮ ᱵᱟᱝᱟᱝᱟ ᱱᱟᱦᱮᱞ ᱛᱮ
ᱥᱤ ᱠᱚᱫᱚ ᱦᱩᱭ ᱵᱟᱲᱟ ᱠᱟᱱᱟᱱ ᱜᱮᱭᱟ ᱱᱟᱦᱮᱞ ᱢᱟ ᱱᱮᱛᱟᱨ ᱫᱚ ᱵᱩᱡ ᱫᱟᱵᱤᱱ ᱫᱚ ᱰᱟᱹᱜᱨᱤ ᱱᱟᱦᱮᱞ ᱠᱚᱫᱚ ᱪᱟᱵᱟ ᱟᱠᱟᱱᱟ᱾ ᱱᱤᱛᱚᱜ ᱜᱟᱹᱰᱤ ᱵᱚᱨᱥᱟ
ᱦᱳᱭ ᱴᱨᱟᱠᱴᱚᱨ ᱠᱚ ᱢᱮᱱᱟᱜ-ᱟ᱾ ᱴᱨᱟᱠᱴᱚᱨ ᱢᱟ
ᱦᱳᱭ ᱦᱳᱭ ᱱᱮᱛᱟᱨ ᱢᱟ ᱟᱫᱚ ᱰᱟᱹᱝᱨᱤ ᱩᱨᱤᱡ ᱠᱚᱦᱚᱸ ᱠᱚ ᱪᱟᱵᱟ ᱠᱟᱱᱟ᱾ ᱫᱚ ᱡᱟ ᱦᱩᱭᱩᱜ ᱠᱟᱱᱟ ᱜᱟᱹᱰᱤ ᱵᱷᱚᱨᱥᱟ ᱜᱮ
ᱦᱮᱸ
ᱟᱹᱵᱤᱱ ᱥᱮᱫ ᱫᱚ ᱮᱨᱚᱜ ᱠᱚ ᱦᱩᱭᱱᱟ ᱥᱮ
ᱟᱹᱣᱨᱤᱭᱟ ᱜᱮᱜ ᱟᱹᱣᱨᱤᱭᱟ ᱟᱹᱣᱨᱤᱭᱟ ᱚᱱᱠᱟ ᱜᱮ ᱫᱟᱜ ᱫᱟᱜ ᱠᱷᱟᱹᱛᱤᱨ ᱜᱮᱛᱚ ᱯᱨᱚᱵᱞᱮ ᱢᱟ ᱦᱟᱹᱜᱜ ᱮᱢ ᱜᱤᱰᱤ ᱠᱟᱜᱼᱟ᱾ ᱫᱟᱜ ᱫᱷᱤᱱᱟᱹᱝ ᱡᱤ ᱵᱟᱭ ᱧᱟᱢᱟ ᱚᱱᱟ ᱛᱚᱞᱟ ᱡᱷᱚᱛᱚ ᱜᱚᱡ ᱪᱟᱵᱟᱜᱼᱟ᱾
ᱦᱮᱸ ᱚᱱᱠᱟ ᱜᱮᱛᱚ ᱚᱱᱟ ᱠᱷᱟᱹᱛᱤᱨ ᱜᱮᱛᱚ ᱢᱟᱱᱮ ᱵᱷᱚᱨᱥᱟ ᱠᱟᱛᱮᱫ ᱵᱟᱝ ᱜᱤᱰᱤ ᱜᱟᱱᱚᱜ ᱠᱟᱱᱟ᱾
ᱦᱮᱸ ᱦᱮᱸ
ᱥᱮᱭᱵᱤᱱ ᱛᱚ ᱠᱟᱹᱴᱤᱡ ᱚᱛ ᱞᱟᱹᱵᱤᱫ ᱛᱟᱦᱮᱱᱟ ᱛᱚᱵᱮ ᱥᱤ ᱴᱟᱠᱴᱟᱨ ᱦᱚᱸ ᱠᱟᱹᱴᱤᱡ ᱥᱮ ᱟᱭᱟᱭ
ᱦᱚᱭ ᱵᱷᱟᱜᱤ ᱠᱚ ᱥᱤ ᱟᱹᱰᱤ ᱪᱚᱨᱚᱠᱚ ᱚᱱᱟ ᱦᱟᱥᱟ ᱦᱚᱸ ᱠᱟᱹᱴᱤᱡ ᱜᱩᱰᱟᱹ ᱧᱚᱜᱚᱜᱼᱟ᱾ ᱵᱷᱟᱹᱜᱮ ᱧᱚᱜ
ᱫᱟᱜ ᱵᱟᱭ ᱫᱟᱜ ᱵᱟᱲᱟᱭᱮᱫᱼᱟ ᱚᱱᱟ ᱠᱷᱟᱹᱛᱤᱨ ᱜᱮ
ᱦᱩᱸ
ᱪᱮᱫ ᱪᱤᱠᱟᱹᱭᱮᱫᱼᱟ ᱱᱮᱥ ᱫᱚ ᱥᱮᱨᱢᱟ ᱡᱟᱹᱲᱤ ᱠᱚ ᱫᱟᱜᱟᱭ ᱥᱮ ᱵᱟᱭ ᱫᱟᱜ ᱟᱵᱚᱱᱟᱭ ᱪᱤᱠᱟᱹᱭᱟᱵᱚᱱ ᱪᱮᱫ ᱚᱠᱟ ᱥᱮᱫ ᱱᱟᱢᱟᱞ ᱠᱟᱹᱢᱤ ᱪᱟᱞᱞᱟᱣ ᱦᱩᱭᱩᱜ ᱛᱟᱵᱚᱱᱟ᱾
ᱚᱸ
ᱪᱟᱸᱫᱚ ᱵᱚᱸᱜᱟ ᱵᱷᱚᱨᱥᱟ ᱜᱮᱛᱟᱵᱚᱱ ᱛᱚ ᱪᱟᱥ ᱟᱵ ᱟᱵᱚᱣᱟᱜ ᱪᱟᱥ ᱠᱚᱫᱚ ᱵᱚᱨᱥᱟ ᱨᱮᱫᱚ ᱪᱚᱴ ᱪᱟᱸᱫᱚ ᱜᱮ ᱵᱟᱲᱟᱭᱟ ᱛᱤᱥ ᱟᱫᱚ ᱫᱟᱜ ᱟᱵᱚᱱᱮ
ᱫᱟᱜ ᱵᱚᱱᱟ ᱫᱟᱜ ᱦᱚᱸ ᱵᱟᱭ ᱫᱟᱜ ᱮᱫᱟ ᱪᱮᱫ ᱜᱮᱢ ᱞᱟᱹᱭᱟ-ᱟ ᱵᱟᱝᱟ ᱢᱟᱱᱮ ᱢᱟᱲᱟᱝ ᱛᱮ ᱦᱟᱸᱜ ᱜᱤᱫᱽᱨᱟᱹ ᱩᱢᱮᱨ ᱡᱚᱠᱷᱚᱱ ᱛᱟᱦᱮᱸ ᱠᱟᱱᱟ᱾
ᱦᱮᱸ
ᱩᱱ ᱡᱚᱠᱷᱚᱱ ᱧᱮᱞ ᱵᱟᱲᱟ ᱦᱩᱭ ᱞᱮᱱᱟ ᱢᱟᱱᱮ ᱚᱱᱠᱟ ᱟᱠᱷᱲᱟ ᱨᱮᱱᱟᱜ ᱢᱟᱱᱮ ᱛᱤᱱᱟᱹᱜ ᱯᱮ ᱥᱤᱧᱧ ᱯᱮ ᱧᱤᱫᱟᱹ ᱥᱮ ᱛᱤᱱᱟᱹᱜ ᱠᱚ ᱞᱟᱹᱭᱟ ᱵᱟᱹᱧ ᱩᱭᱦᱟᱹᱨᱮᱫᱟ ᱡᱟᱭᱦᱳᱠ ᱠᱚ ᱢᱟᱱᱮ ᱠᱚ ᱮᱱᱮᱡᱟ ᱠᱚ ᱫᱟᱜ ᱡᱟᱹᱲᱤ ᱠᱷᱟᱹᱛᱤᱨ
ᱟᱫᱚ ᱦᱟᱸᱜ ᱚᱱᱟᱫᱚ ᱵᱟᱹᱧ ᱩᱭᱦᱟᱹᱨᱮᱫᱟ ᱟᱹᱰᱤ ᱫᱤᱱ ᱨᱮᱜᱮ ᱛᱚ ᱟᱫᱚ ᱱᱮᱛᱟᱨ ᱫᱚ ᱵᱟᱹᱧ ᱧᱮᱞ ᱵᱟᱲᱟᱭᱮᱫᱟ ᱡᱮ ᱚᱱᱟ ᱵᱟᱹᱧ ᱧᱩ ᱵᱟ ᱟᱫᱚ ᱵᱟᱝ ᱧᱮᱞ ᱦᱩᱭ ᱠᱟᱱᱟ ᱦᱟᱸᱜ ᱟᱞᱮ ᱥᱮᱫ ᱨᱮᱫᱚ
ᱠᱟᱱ ᱛᱟᱵᱚᱱᱟ ᱚᱱᱟ ᱥᱤᱥᱴᱮᱢ ᱠᱚᱫᱚ ᱢᱟᱲᱟᱝ ᱢᱟ ᱯᱟᱹᱦᱤᱞ ᱫᱚᱠᱚ ᱞᱟᱹᱭ ᱵᱟᱲᱟ ᱛᱮᱭᱟᱜ ᱤᱧ ᱟᱸᱡᱚᱢ ᱵᱟᱲᱟ ᱟᱠᱟᱫ ᱠᱚᱜᱮᱭᱟ᱾ ᱱᱮᱛᱟᱨ ᱫᱚ ᱟᱫᱚ ᱚᱠᱚᱭ ᱚᱠᱟ ᱚᱠᱟ ᱞᱮᱠᱟ ᱠᱚ ᱵᱩᱡᱷᱟᱹᱣᱮᱫᱟ ᱚᱱᱠᱟ ᱵᱚᱱ ᱠᱟᱹᱢᱤᱭᱮᱫᱟ ᱱᱮᱛᱟᱨ ᱫᱚ ᱦᱮᱸᱥᱮ ᱱᱮᱛᱟᱨ ᱫᱚ ᱚᱠᱚᱭ ᱛᱮ ᱚᱠᱚᱭ ᱚᱠᱚᱭ ᱦᱚᱲᱟᱜ ᱠᱟᱛᱷᱟ ᱵᱩᱡᱷᱟᱹᱣ ᱮᱫᱟᱭ
ᱦᱚᱸ ᱚ ᱚᱠᱚᱭ ᱜᱮ ᱞᱮᱫᱟᱭ ᱤᱧ ᱢᱚᱛᱚᱧ ᱢᱚᱛ ᱤᱱ ᱛᱟᱦᱮᱱᱟ ᱟᱢ ᱢᱚᱛᱟ ᱟᱢ ᱢᱚᱛᱚ ᱛᱟᱦᱮᱱ ᱢᱮ ᱵᱟᱝ ᱚᱱᱠᱟ ᱜᱮᱠᱚ ᱛᱟᱦᱮᱱ ᱠᱟᱱᱟ ᱦᱚᱲᱜᱮ ᱦᱮᱸ
ᱦᱮᱸ ᱦᱮᱸ ᱦᱮᱸ ᱱᱮᱛᱟᱨ ᱢᱟ ᱚᱱᱠᱟ ᱠᱟᱱ ᱜᱮ ᱚᱠᱚᱭ ᱦᱚᱸ ᱚᱠᱚᱭᱟᱜ ᱠᱟᱛᱷᱟ ᱵᱟᱠᱚ ᱟᱸᱡᱚᱢ ᱮᱫᱟ ᱦᱮᱸ ᱜᱤᱫᱽᱨᱟᱹ ᱛᱟᱵᱤᱱ ᱥᱮᱬᱟ ᱦᱚᱲ ᱜᱮᱛᱟ ᱵᱤᱱ ᱚᱠᱚᱭᱟᱜ ᱠᱟᱛᱷᱟ ᱚᱠᱚᱭ ᱵᱟᱠᱚ ᱟᱸᱡᱚᱢᱫᱟ ᱦᱮᱸ ᱟᱵᱤᱱ ᱠᱟᱹᱴᱤᱡ ᱜᱤᱫᱽᱨᱟᱹ ᱡᱩᱫᱤ ᱱᱤᱛᱳᱚᱜ ᱡᱟᱦᱟᱱ ᱠᱟᱛᱷᱟ ᱵᱮᱤᱱ ᱢᱮᱛᱟᱭᱼᱟ ᱟᱹᱵᱤᱱ ᱩᱞᱴᱟᱹᱣ ᱵᱩᱡᱷᱟᱹᱣ ᱵᱤᱱᱟ᱾
ᱦᱩᱸ ᱱᱮᱛᱟᱨ ᱫᱚ ᱦᱚᱭᱛᱚ ᱯᱩᱨᱟᱹ ᱠᱚᱢᱯᱤᱭᱩᱴᱟᱨ ᱢᱟᱭᱤᱱᱰ ᱜᱤᱫᱽᱨᱟᱹ ᱠᱚ ᱦᱩᱭᱛᱟᱹᱨᱚᱜ ᱠᱟᱱᱟ᱾ ᱜᱤᱫᱽᱨᱟᱹ ᱠᱷᱚᱱᱜᱮ ᱡᱚᱛᱚ ᱠᱤᱪᱷᱩ ᱜᱮ ᱯᱩᱨᱟᱹ ᱥᱮᱬᱟ ᱦᱟᱛᱟᱹᱨ ᱫᱟᱠᱚ ᱥᱮ
ᱦᱳᱭ ᱦᱳᱭ ᱦᱮᱸ ᱚᱲᱟᱜ ᱠᱚᱨᱮ ᱫᱚ ᱡᱚᱛᱚ ᱱᱟᱯᱟᱭ ᱵᱟᱲᱟ ᱜᱮ ᱢᱮᱱᱟᱜ ᱠᱚᱣᱟ?
ᱦᱚᱸᱮᱸ ᱱᱟᱯᱟᱭ ᱵᱟᱲᱟ ᱜᱮ ᱤᱧ ᱢᱟ ᱦᱟᱸᱜ ᱚᱲᱟᱜ ᱥᱮᱱ ᱢᱟ ᱵᱟᱹᱧ ᱪᱟᱞᱟᱣ ᱠᱟᱱᱟ ᱚᱱᱛᱮ ᱨᱮ ᱠᱚᱞᱮᱡᱽ ᱥᱮᱫ ᱨᱮᱜᱮᱛᱚ ᱢᱤᱱᱟᱹᱧ ᱠᱟᱜᱼᱟ ᱤᱭᱟᱹ ᱠᱚᱨᱮ ᱛᱟᱦᱮᱸ ᱦᱩᱭᱩᱜᱼᱟ ᱠᱣᱟᱴᱟᱨ ᱨᱮᱜᱮ ᱛᱟᱦᱮᱸ ᱦᱩᱭᱩᱜ ᱟ ᱛᱚ᱾
ᱟᱪᱪᱷᱟ ᱟᱪᱪᱷᱟ ᱱᱟᱯᱟᱭ ᱜᱮ ᱱᱟᱯᱟᱭ ᱜᱮ
ᱟᱨ ᱚᱲᱟᱜ ᱥᱮᱱ ᱫᱚ ᱱᱟᱜ ᱯᱷᱳᱱ ᱫᱚ ᱯᱷᱳᱱ ᱵᱟᱲᱟᱭ ᱦᱩᱭ ᱞᱮᱱᱟ ᱱᱟᱯᱟᱭ ᱜᱮᱠᱚ ᱞᱟᱹᱭ ᱫᱟᱠᱚ
ᱟᱪᱪᱷᱟ ᱦᱸ ᱱᱟᱯᱟᱭ ᱛᱟᱦᱮᱸᱞᱮᱱ ᱠᱷᱟᱱ ᱜᱮ ᱱᱟᱯᱟᱭ
ᱟᱯᱮ ᱥᱮᱱ ᱡᱮ ᱵᱟᱝ ᱦᱩᱭᱩᱜ ᱜᱮᱭᱟ ᱱᱚᱣᱟ ᱢᱟᱜ ᱢᱚᱬᱮ ᱠᱚ
ᱦᱮᱸ ᱢᱟᱜ ᱢᱚᱬᱮ ᱠᱚᱫᱚ ᱦᱩᱭᱩᱜ ᱜᱮᱭᱟ ᱱᱚᱜᱚᱭ ᱢᱟᱜ ᱢᱚᱬᱮ ᱠᱷᱚᱱᱟᱜ ᱜᱮ ᱦᱚᱞᱟ ᱨᱩᱩᱭᱟᱹᱲ ᱦᱩᱭ ᱠᱟᱱᱟ᱾
ᱟᱨ ᱱᱟᱯᱟᱭ ᱦᱮᱸ ᱟᱯᱮ ᱟᱹᱛᱩ ᱨᱮᱫᱚ ᱵᱟᱝ ᱦᱩᱭᱩᱜ ᱜᱮᱭᱟ?
ᱦᱮᱸ
ᱟᱯᱮ ᱟᱹᱛᱩᱳ ᱥᱮᱫ ᱨᱮᱫᱚ ᱵᱟᱝ ᱦᱩᱭᱩᱜ ᱜᱮᱭᱟ ᱟᱯᱮ
ᱟᱞᱮ ᱟᱹᱛᱩ ᱥᱮᱫ ᱨᱮᱫᱚ ᱦᱩᱭᱱᱟ ᱢᱤᱫ ᱪᱟᱸᱫᱚ ᱢᱟᱲᱟᱝ ᱨᱮ ᱦᱩᱭᱱᱟ ᱟᱹᱞᱤᱧᱟᱜ ᱟᱹᱛᱩᱳ ᱨᱮᱜᱮ ᱦᱩᱭᱱᱟ ᱛᱚ ᱟᱞᱮ ᱫᱚ ᱚᱱᱟ ᱢᱟᱜᱢᱚᱬᱮ ᱥᱮᱨᱮᱧ ᱠᱚ ᱥᱮᱱ ᱵᱟᱲᱟ ᱦᱩᱭᱩᱜ ᱟ ᱛᱚ ᱟᱫᱚ ᱚᱱᱛᱮ ᱜᱮ ᱥᱮᱱ ᱦᱩᱭ ᱞᱮᱱᱟ ᱦᱚᱞᱟ ᱨᱩᱣᱟᱹᱲ ᱦᱩᱭᱮᱱᱟ ᱚᱱᱛᱮ ᱠᱷᱚᱱᱟᱜ ᱜᱮ ᱦᱮᱸ
ᱦᱮᱸ
ᱟᱹᱰᱤ ᱫᱤᱱ ᱨᱚᱯᱚᱲ ᱠᱷᱚᱱᱟᱜ ᱚᱠᱛᱚ ᱠᱚᱦᱚᱸ ᱥᱚᱢᱚᱭᱭᱦ ᱵᱟᱝ ᱧᱟᱢ ᱦᱩᱭᱩᱭᱟᱟᱱᱟ ᱟᱫᱚ ᱛᱮᱦᱮᱧ ᱚᱲᱟᱜ ᱨᱮᱜᱮ ᱯᱷᱤᱨᱭᱟᱹ ᱠᱷᱚᱱ ᱢᱮᱱᱮ ᱦᱟᱯᱮ ᱠᱟᱹᱴᱤᱡ ᱨᱚᱯᱚᱲ ᱵᱟᱲᱟ ᱦᱩᱭᱩᱜᱼᱟ ᱛᱟᱦᱞᱮ ᱟᱯᱮ ᱥᱮᱫ ᱦᱩᱭ ᱵᱟᱲᱟᱜ ᱜᱮᱭᱟ ᱢᱟᱜ ᱢᱚᱬᱮ ᱠᱚ
ᱦᱮᱸ ᱦᱩᱭᱩᱜ ᱜᱮᱭᱟ ᱟᱞᱮᱥᱮᱱ ᱢᱟᱦᱜ ᱱᱚᱝᱠᱟ ᱠᱟᱜ ᱢᱟᱱᱮ ᱵᱚᱪᱷᱚᱨ ᱵᱚᱪᱷᱚᱨ ᱢᱟ ᱵᱟᱠᱚ ᱠᱚᱨᱟᱣ ᱦᱚᱪᱚᱭ ᱜᱮᱭᱟ ᱟᱞᱮ ᱥᱮᱫ ᱢᱟ ᱢᱟᱱᱮ ᱟᱞᱮ ᱡᱟᱦᱟᱸ ᱟᱞᱮ ᱟᱛ ᱨᱮ ᱡᱟᱦᱟᱸ ᱠᱚ ᱦᱩᱭᱩᱜᱼᱟ ᱟᱨ ᱚᱱᱟ ᱫᱚ ᱢᱚᱬᱮ ᱵᱚᱪᱷᱚᱨ ᱨᱮ ᱢᱤᱫ ᱫᱷᱟᱣ ᱠᱟᱛᱮᱮᱫ ᱦᱩᱭᱩᱜ ᱛᱟᱞᱮᱭᱟ ᱟᱞᱮ ᱫᱚ
ᱟᱪᱪᱷᱟ ᱟᱫᱚ ᱚᱱᱟ ᱫᱚ ᱡᱮᱢᱚᱱ ᱵᱚᱸᱜᱟ ᱵᱩᱨᱩ ᱪᱮᱫ ᱠᱟ ᱪᱠᱟ ᱠᱩᱞ ᱠᱟᱜ ᱵᱚᱱᱟ ᱚᱱᱠᱟ ᱵᱚᱱ ᱠᱚᱨᱟᱣᱟ ᱦᱮᱸ ᱛᱚ ᱴᱷᱤᱠ ᱜᱮᱭᱟ
ᱟᱨ ᱚᱱᱟ ᱢᱟᱜ ᱢᱟᱜ ᱢᱚᱬᱮ ᱚᱱᱠᱟ ᱵᱟᱦᱟ ᱦᱚᱸ ᱚᱱᱠᱟᱜᱮ ᱢᱟᱱᱮ ᱢᱟᱱᱮ ᱥᱮᱬᱟ ᱵ ᱥᱮᱬᱟ ᱵᱚᱸᱜᱟ ᱵᱩᱡᱷᱟᱹᱣ ᱥᱮᱬᱟ ᱯᱚᱨᱚᱵᱽ ᱨᱮᱱᱟᱜ ᱟᱨ ᱱᱚᱝᱠᱟ ᱦᱩᱰᱤᱧᱟᱜ ᱢᱟ ᱢᱮᱱᱟᱜ ᱜᱮᱭᱟ ᱵᱟᱦᱟ ᱡᱟᱦᱟᱸ ᱢᱟ ᱚᱱᱟᱢᱟ ᱵᱟᱦᱟ ᱚᱠᱛᱚ ᱠᱷᱟᱱᱜ ᱵᱚᱸᱜᱟ ᱵᱩᱨᱩ ᱢᱟ ᱦᱩᱭᱩᱜ ᱜᱮᱭᱟ ᱢᱟ
ᱦᱮᱸ ᱦᱮᱸ ᱦᱸ
ᱟᱪᱪᱷᱟ ᱢᱟᱨᱟᱝ ᱟᱜ ᱫᱚ ᱚᱱᱟ ᱢᱚᱬᱮ ᱵᱚᱪᱷᱚᱨ ᱨᱮ ᱢᱤᱫ ᱫᱷᱟᱣ
ᱢᱮᱱᱠᱷᱟᱱ ᱟᱫᱚ ᱧᱮᱞ ᱦᱩᱭᱱᱟ ᱢᱟᱜ ᱢᱚᱬᱮ ᱟᱨ ᱵᱟᱦᱟ ᱫᱚ ᱠᱷᱚᱨᱪᱟ ᱫᱚ ᱮᱤᱠᱤ ᱜᱮᱭᱟ ᱦᱮᱸ ᱟᱫᱚ ᱢᱟᱜᱢᱚᱬᱮ ᱫᱤᱱᱨᱫᱚ ᱟᱫᱚ ᱯᱮᱲᱟ ᱯᱟᱹᱲᱦᱟᱹ ᱵᱚᱱ ᱠᱷᱚᱡ ᱠᱚᱣᱟ ᱟᱵᱚᱨᱮᱱ ᱢᱟᱹᱭ ᱫᱟᱹᱭ ᱛᱟᱠᱚ ᱦᱮᱸ ᱟᱫᱚ ᱱᱟᱜ ᱜᱮ ᱵᱟᱵᱚᱱ ᱠᱷᱚᱡᱮᱫ ᱠᱚ ᱚᱱᱟᱜᱮ ᱵᱟᱠᱷᱟᱱ ᱫᱚ ᱠᱷᱚᱨᱪᱟ ᱠᱚᱫᱚ ᱮᱤᱠᱤ ᱜᱮᱭᱟ ᱟᱨ ᱡᱮᱢᱚᱱ ᱢᱟᱜ ᱢᱚᱬᱮ ᱨᱮᱫᱚ ᱢᱟᱲᱟᱝ ᱫᱟᱸᱬᱮᱛᱮ ᱵᱚᱸᱜᱟ ᱵᱳᱨᱳ ᱵᱚᱱ ᱯᱮᱨᱮᱡᱮᱫ ᱠᱚᱣᱟ ᱟᱨ ᱚᱱᱟ ᱵᱟᱦᱟ ᱠᱚᱨᱮ ᱫᱚ ᱦᱚᱯᱚᱱ ᱫᱟᱸᱬᱮᱛᱮ ᱚᱱᱟᱜᱮ ᱢᱤᱫᱴᱟᱱ ᱯᱟᱨᱛᱷᱚᱠᱠᱚᱫᱚ ᱵᱟᱠᱷᱟᱱ ᱫᱚ ᱢᱟᱱᱮ ᱧᱮᱞ ᱞᱮᱠᱷᱟᱡ ᱵᱤᱱ
ᱮᱱᱮᱡ ᱡᱚᱝ ᱨᱟᱹᱥᱠᱟᱹ ᱡᱚᱝ ᱫᱚ ᱠᱟᱹᱴᱤᱡ ᱫᱚ ᱚᱱᱟ ᱠᱚᱜᱮ ᱩᱱ ᱡᱚᱠᱷᱚᱱ ᱫᱚ ᱦᱩᱭᱩᱜᱼᱟ ᱱᱟᱜ ᱵᱟᱦᱟ ᱚᱠᱛᱚ ᱨᱮᱫᱚ ᱢᱟᱨᱟᱝ ᱢᱟᱨᱟᱝ ᱫᱟᱲᱮ ᱠᱚᱫᱚ
ᱦᱮᱸ ᱦᱮᱸ ᱦᱮᱸ ᱟᱪᱪᱷᱟ ᱱᱟᱯᱟᱭ ᱜᱮ ᱛᱚᱵᱮ ᱟᱞᱮ ᱥᱮᱫ ᱦᱚᱸ ᱚᱱᱠᱟᱜᱮ ᱟᱯᱮ ᱥᱮᱫ ᱡᱮᱢᱚᱱ ᱵᱤᱱ ᱞᱟᱹᱭ ᱠᱮᱫᱮᱜᱼᱟ ᱚᱱᱠᱟ
ᱦᱩᱸ ᱵᱮᱝᱜᱚᱞ ᱜᱮ ᱛᱟᱯᱮ ᱫᱚᱱᱟᱜ
ᱦᱮᱸ ᱦᱚᱸ ᱱᱟᱯᱟᱭ ᱜᱮ ᱦᱮᱸ ᱵᱮᱝᱜᱚᱞ ᱜᱮ ᱵᱮᱝᱜᱚᱞ ᱜᱮ
ᱟᱞᱮ ᱦᱚᱸ ᱟᱹᱞᱤᱧ ᱦᱚᱸ ᱱᱟᱜ ᱵᱮᱝᱜᱚᱞ ᱜᱮ ᱟᱞᱤᱧ ᱩᱲᱤᱥᱥᱟ ᱚᱱᱛᱮ ᱱᱟᱜ ᱥᱟᱭᱤᱰ ᱧᱚᱜ ᱵᱚᱰᱟᱨ ᱥᱩᱨ ᱜᱮ
ᱦᱚᱸ ᱱᱟᱯᱟᱭ ᱜᱮ ᱛᱚᱵᱮ
ᱦᱩᱸ
ᱦᱩᱸ ᱛᱟᱦᱚᱞᱮ ᱪᱮᱫ ᱠᱚ ᱢᱮᱱᱟ ᱵᱩᱨᱩ ᱯᱟᱛᱟ ᱥᱮᱫ ᱵᱟᱢ ᱥᱮᱱᱚᱜᱼᱟ
ᱚᱱᱛᱮ ᱫᱚ ᱪᱤᱱᱛᱟᱹᱜ ᱜᱮ ᱵᱟᱝᱟ ᱟᱞᱮ ᱫᱚ ᱱᱟᱦᱟᱜ ᱠᱚᱞᱮᱡᱽ ᱨᱮᱜ ᱠᱟᱹᱴᱤᱡ ᱮᱠᱡᱟᱢ ᱠᱚ ᱢᱮᱱᱟᱜ ᱟᱠᱟᱫ ᱟᱫᱚ ᱥᱚᱢᱚᱭ ᱫᱚ ᱱᱦᱟᱜ ᱠᱟᱹᱴᱤᱡ ᱵᱟᱝ ᱧᱟᱢᱚᱜ ᱠᱟᱱᱟ
ᱟᱪᱪᱷᱟ ᱟᱪᱪᱷᱟ ᱚᱱᱟ ᱢᱟᱛᱚ ᱦᱮᱸ ᱮᱠᱡᱟᱢ ᱠᱚ ᱛᱟᱦᱮᱸᱞᱱᱠᱟᱱᱡ ᱪᱤᱠᱛᱮ
ᱟᱨ ᱚᱱᱟ ᱟᱵᱚ ᱦᱚᱲ ᱛᱮᱜᱮ ᱦᱟᱸᱱᱟᱜ ᱛᱚ ᱦᱩᱭᱩᱜ ᱠᱟᱱᱟ ᱛᱚ ᱟᱞᱮᱢ ᱪᱤᱠᱤ ᱢᱤᱰᱤᱭᱟᱢ ᱛᱮᱜᱮ ᱛᱚ ᱯᱟᱲᱦᱟᱜ ᱦᱩᱭᱩᱜ ᱠᱟᱱᱟ ᱛᱚ
ᱟᱪᱪᱷᱟ ᱟᱪᱪᱷᱟ ᱟᱪᱪᱷᱟ ᱥᱟᱱᱛᱟᱞᱤ ᱛᱮᱜᱮ ᱛᱟᱦᱚᱞᱮ ᱵᱟᱝᱟ ᱟᱹᱰᱤ ᱱᱟᱯᱟᱭ ᱜᱮ ᱱᱟᱯᱟᱭ ᱜᱮ ᱛᱚᱵᱮ ᱜᱚᱢᱠᱮ
ᱚᱱᱟ ᱠᱷᱟᱹᱛᱤᱨ ᱫᱚ ᱵᱩᱨᱩ ᱯᱟᱛᱟ ᱯᱟᱛᱟ ᱠᱚᱫᱚ ᱦᱦᱟᱜ ᱵᱚᱪᱷᱚᱨ ᱵᱚᱪᱷᱚᱨ ᱧᱟᱢᱚᱜ ᱜᱮᱭᱟ ᱮᱠᱡᱟᱢ ᱠᱚ ᱢᱤᱫ ᱫᱷᱟᱣ ᱯᱟᱨᱚᱢ ᱞᱮᱱᱠᱷᱟᱱ ᱚᱱᱟ ᱫᱚ ᱱᱟᱟᱜ ᱫᱚᱦᱲᱟ ᱠᱷᱚᱱ ᱟᱫᱚ ᱵᱟᱝ ᱧᱟᱢ ᱩᱛᱟᱹᱨᱚᱜᱼᱟ
ᱦᱮᱸ ᱦᱮᱸ ᱦᱮᱸ ᱚᱱᱟᱢᱟ ᱴᱷᱤᱠ ᱜᱮ᱾
ᱦᱸ ᱡᱚᱢ ᱵᱟᱲᱟ ᱠᱚ ᱦᱩᱭ ᱱᱟ ᱥᱮ ᱵᱟᱝᱼᱟ?
ᱡᱚᱢ ᱵᱟᱲᱟ ᱠᱟᱛᱮ ᱜᱮ ᱫᱟᱨᱮ ᱵᱩᱴᱟᱹ ᱥᱮᱫ ᱨᱮ ᱫᱩᱲᱩᱵ ᱦᱩᱭ ᱟᱠᱟᱱᱟ ᱚᱲᱟᱜ ᱥᱮᱫ ᱢᱟ ᱠᱟᱪ ᱜᱚᱨᱚᱢ ᱜᱮ ᱵᱩᱡᱷᱟᱹᱜ ᱠᱚᱱᱛᱮ ᱫᱟᱨᱮ ᱵᱩᱴᱟᱹ ᱥᱮᱫᱨᱮᱜᱮ ᱫᱩᱲᱩᱵ ᱵᱟᱲᱟ ᱦᱩᱭ ᱟᱠᱟᱱᱟ᱾ ᱚᱲᱟᱜ ᱠᱚᱨᱮ ᱢᱟᱱᱟ ᱦᱮᱸ ᱠᱩᱫ ᱫᱚ ᱟᱨᱤ ᱵᱤᱞᱤᱜᱼᱟ ᱵᱟᱹᱨᱩ ᱫᱚ ᱢᱮᱱᱠᱷᱟᱱ ᱵᱤᱞᱤ ᱠᱟᱱᱟ᱾
ᱦᱟᱸ ᱦᱟᱺᱰᱤ ᱪᱚᱨᱚᱠ ᱱᱤᱛᱚᱜ ᱥᱤᱛᱩᱝ ᱥᱤᱛᱩᱝ
ᱦᱳᱭ ᱦᱳᱭ ᱦᱳᱭ ᱟᱫᱚ ᱞᱟᱦᱟ ᱞᱮᱠᱟ ᱫᱚ ᱡᱮᱢᱚᱱ ᱞᱟᱦᱟ ᱞᱮᱠᱟ ᱫᱚ ᱱᱮᱛᱟᱨ ᱫᱚ ᱱᱮᱛᱟᱨ ᱜᱤᱫᱽᱨᱟᱹ ᱠᱚᱦᱚᱸ ᱵᱟᱠᱚ ᱠᱚ ᱡᱚᱢ ᱫᱟ ᱞᱟᱦᱟ ᱠᱚ ᱡᱮᱢᱚᱱ ᱪᱮᱫᱠᱟᱭ ᱱᱤᱡᱮᱠᱚ ᱡᱮᱢᱚᱱ ᱚᱱᱮ ᱯᱩᱨᱟᱹ ᱥᱚᱜᱚᱭ ᱠᱟᱛᱮ ᱡᱚᱢ ᱵᱟᱲᱟ ᱵᱟᱟᱲᱟᱭ ᱦᱩᱭ ᱠᱚᱜᱼᱟ ᱱᱮᱛᱟᱨ ᱜᱤᱫᱽᱨᱟᱹ ᱢᱟ ᱚᱱᱠᱟᱫᱚ ᱟᱫᱚ ᱵᱟᱝᱟ
ᱵᱟᱹᱨᱩ ᱥᱚᱜᱚᱭ ᱯᱩᱨᱟᱹ ᱚᱱᱮ ᱠᱚᱱᱴᱟ ᱦᱟᱲᱟᱢ ᱡᱟᱛᱨᱟᱭᱮᱮᱫ ᱠᱚᱨᱟᱣ ᱞᱮᱫ ᱚᱸᱰᱮ ᱠᱷᱚᱱ ᱜᱮᱛᱚ ᱵᱷᱟᱹᱜᱤ ᱟᱨᱟᱢᱵᱷᱚ ᱠᱟᱱᱟ ᱚᱱᱟ ᱵᱟᱨᱩ ᱦᱚᱸ ᱵᱟᱨᱩ ᱡᱚᱢ ᱫᱚ ᱚᱸᱰᱮ ᱚᱸᱰᱮ ᱠᱷᱚᱱᱜᱮ ᱯᱩᱭᱞᱳ ᱟᱨᱟᱢᱵᱚ ᱟᱠᱟᱱᱟ ᱚᱱᱟ ᱩᱱᱤ ᱞᱟᱹᱭ ᱯᱚᱨᱮ ᱠᱷᱚᱱ ᱜᱮ ᱵᱟᱝᱠᱷᱟᱱ ᱚᱱᱟ ᱞᱟᱦᱟ ᱠᱷᱚᱱ ᱫᱚ ᱵᱟᱨᱩ ᱦᱟᱸᱜ ᱵᱟᱠᱚ ᱤᱭᱟᱹ ᱵᱟᱲᱟ ᱟᱠᱟᱜ-ᱟ
ᱦᱮᱸ ᱦᱮᱸ ᱦᱮᱸ
ᱩᱱᱤ ᱡᱟᱦᱟᱸᱭ ᱞᱟᱹᱭ ᱞᱮᱫ-ᱟ ᱚᱸᱰᱮ ᱠᱷᱚᱱ ᱜᱮᱦᱟᱸ ᱟᱨᱟᱢᱵᱚ ᱟᱠᱟᱱᱟ᱾
ᱟᱨᱚᱢᱵᱚ ᱟᱠᱟᱱᱟ ᱟᱫᱚ ᱚᱱᱠᱟ ᱜᱮ ᱡᱟᱦᱟᱸᱱ ᱡᱤᱱᱤᱥ ᱧᱮᱞ ᱠᱟᱛᱮᱜ ᱜᱮᱛᱚ ᱵᱚᱱ ᱪᱮᱫᱟ ᱵᱟᱹᱵᱤᱱ ᱧᱮᱞ ᱞᱮᱠᱷᱟ ᱮᱠᱷᱟᱱ ᱡᱟᱦᱟᱱ ᱡᱤᱱᱤᱥ ᱪᱮᱫ ᱦᱚᱸ ᱵᱟᱝ ᱦᱩᱭᱩᱜ-ᱟ ᱦᱮᱸ ᱥᱮ ᱦᱮᱸ
ᱦᱩᱞ ᱢᱟᱦᱟ ᱠᱚ ᱦᱩᱭᱩᱜ ᱜᱮᱭᱟ ᱥᱮ ᱵᱟᱝ ᱟᱯᱮ ᱥᱮᱫ ᱛᱮ
ᱪᱮᱫ?
ᱮᱭᱛᱚ ᱛᱤᱨᱤᱥᱟ ᱡᱩᱱ ᱦᱩᱞ ᱢᱟᱦᱟ ᱥᱮᱴᱮᱨᱚᱜ ᱠᱟᱱᱟ ᱛᱚ᱾
ᱦᱮᱸ ᱦᱮᱸ ᱱᱚᱜ-ᱚᱭ ᱛᱚ ᱥᱮᱴᱮᱨ ᱦᱤᱡᱩᱜ ᱠᱟᱱᱟ ᱛᱚ ᱟᱨ ᱠᱚᱴᱟ ᱫᱤᱱ ᱢᱮᱱᱟᱜ-ᱟ᱾ ᱦᱮᱸ ᱱᱚᱛᱮ ᱟᱞᱮ ᱥᱮᱫ ᱜᱮ ᱦᱩᱭᱩᱜ ᱜᱮᱭᱟ ᱟᱹᱛᱩ ᱨᱮᱜᱮ ᱟᱞᱮ ᱟᱹᱛᱩ ᱨᱮᱜᱮᱞᱮ ᱢᱟᱱᱟᱣ ᱜᱮᱭᱟ᱾
ᱦᱮᱸ ᱟᱞᱮᱦᱚᱸ ᱢᱟᱱᱟᱣ ᱫᱚ ᱢᱟᱱᱟᱣ ᱟᱫᱚ ᱚᱱᱟ ᱯᱨᱳᱜᱨᱟᱢ ᱤᱭᱟᱹ ᱠᱚᱫᱚ ᱵᱟᱞᱮ ᱠᱚᱨᱟᱣ ᱜᱮᱭᱟ ᱚᱱᱟ ᱠᱚᱫᱚ ᱦᱟᱸᱜ
ᱟᱪᱪᱷᱟ ᱟᱞᱮ ᱥᱮᱫ ᱦᱚᱸ ᱯᱨᱳᱜᱨᱟᱢ ᱠᱚᱫᱚ ᱟᱞᱮ ᱦᱚᱸ ᱯᱨᱳᱜᱨᱟᱢ ᱠᱚᱫᱚ ᱵᱟᱞᱮ ᱠᱚᱨᱟᱣ ᱦᱚᱪᱚᱣᱟ ᱡᱟᱦᱟᱸᱭ ᱜᱮ ᱩᱱᱠᱩ ᱜᱤᱫᱽᱨᱟᱹ ᱠᱚᱣᱟᱜ ᱠᱟᱹᱴᱤᱡ ᱜᱤᱫᱽᱨᱟᱹ ᱢᱟᱹᱭ ᱵᱟᱹᱵᱩ ᱛᱟᱠᱚᱣᱟᱜ ᱡᱟᱦᱟᱸ ᱜᱮ ᱚᱱᱠᱟ ᱮᱱᱮᱡ ᱥᱮᱨᱮᱧ ᱠᱚ ᱾ ᱮᱱᱮᱡ ᱥᱮᱨᱮᱧ ᱵᱚᱞᱛᱮ ᱚᱱᱠᱟ ᱡᱟᱦᱟᱱᱟᱜ ᱠᱚ ᱫᱟᱹᱲ ᱫᱚᱱ ᱠᱚ ᱚᱱᱠᱟᱱᱟᱜ ᱠᱚᱞᱮ ᱫᱚᱦᱚᱭᱟ ᱟᱨ ᱟᱞᱩ ᱫᱟᱹᱲ ᱵᱤᱥᱠᱩᱴ ᱫᱟᱹᱲ ᱚᱱᱠᱟᱱᱟᱜ ᱠᱚ ᱱᱚᱝᱠᱟ ᱯᱨᱳᱜᱨᱟᱢ ᱯᱨᱜᱨᱟᱢ ᱠᱚᱫᱚ ᱵᱟᱝ-ᱟ᱾
ᱦᱮᱸ
ᱛᱚ ᱟᱹᱵᱤᱱ ᱫᱚᱵᱤᱱ ᱡᱚᱢ ᱵᱟᱲᱟ ᱠᱮᱫ-ᱟ ᱛᱚ?
ᱦᱟᱸ ᱡᱚᱢ ᱵᱟᱲᱟ ᱦᱩᱭ ᱠᱟᱱᱟ ᱟᱫᱚᱞᱤᱧ ᱯᱷᱟᱸᱠᱟ ᱯᱷᱤᱨᱤ ᱜᱮ ᱢᱮᱱᱟᱧ ᱛᱮ ᱦᱟᱯᱮ ᱱᱮᱥᱮ ᱨᱚᱯᱚ ᱵᱟᱲᱟ ᱦᱩᱭ ᱞᱮᱱᱜᱮ ᱠᱟᱹᱴᱤᱡ ᱫᱩᱠ ᱥᱩᱠᱷ ᱠᱚ ᱚᱠᱟ ᱞᱮᱠᱟ ᱢᱮᱱᱟᱜ ᱠᱚᱣᱟ ᱵᱟᱹᱱᱩᱜ ᱠᱚᱣᱟ
ᱨᱚᱯᱚᱲ ᱵᱟᱲᱟ ᱦᱚᱸ ᱵᱟᱹᱵᱤᱱ ᱨᱚᱯᱚᱲ ᱵᱟᱲᱟ ᱞᱮᱱᱠᱷᱟᱱ ᱡᱟᱦᱟᱸᱭ ᱠᱚ ᱥᱟᱞᱟᱜ ᱢᱟᱭᱤᱱᱰ ᱠᱚᱦᱚᱸ ᱵᱮᱥ ᱵᱟᱝ ᱵᱩᱡᱷᱟᱹᱜ-ᱟ ᱡᱟᱜᱮ ᱨᱮ ᱨᱚᱯᱚᱲ ᱵᱟᱲᱟ ᱦᱩᱭ ᱞᱮᱱᱠᱷᱟᱱ ᱢᱚᱱᱮ ᱡᱤᱣᱤ ᱠᱚ ᱠᱟᱹᱴᱤᱡ ᱟᱯᱱᱟᱨ ᱜᱮ ᱵᱩᱡᱷᱟᱹᱜ-ᱟ ᱡᱮ ᱵᱟᱝ ᱨᱚᱯᱚᱲ ᱵᱟᱲᱟ ᱦᱩᱭ ᱮᱱᱟ᱾
ᱦᱮᱸ
ᱢᱚᱱᱮ ᱦᱩᱭ ᱠᱟᱱᱟ ᱵᱚᱨᱚ ᱯᱟᱛᱟ ᱥᱮᱫ ᱥᱮᱱᱚᱜ ᱞᱟᱹᱜᱤᱫ ᱫᱮᱠᱷᱤ᱾ ᱜᱟᱛᱮ ᱠᱚ ᱪᱮᱫ ᱠᱚ ᱢᱮᱱᱮᱫ-ᱟ ᱚᱠᱟ ᱥᱚᱢᱚᱭ ᱠᱚ ᱚ ᱛᱚ ᱥᱚᱢᱚᱭ ᱠᱚᱫᱚ ᱵᱟᱝ ᱦᱩᱭᱩᱜ ᱜᱮᱭᱟ ᱛᱟᱨᱮ ᱢᱚᱫᱽᱫᱷᱮ ᱥᱚᱢᱚᱭ ᱦᱩᱭᱩᱜ-ᱟ ᱦᱮᱸ
ᱦᱮᱸ ᱱᱚᱣᱟ ᱯᱮ ᱱᱮᱥ ᱦᱟᱸᱜ ᱵᱟᱝ ᱨᱮᱦᱚᱸ ᱠᱟᱞᱚᱢ ᱠᱚ ᱥᱮᱱ ᱫᱚ ᱯᱟᱞᱮᱫ ᱜᱟᱱᱚᱜ ᱜᱮᱭᱟ᱾
ᱟᱪᱪᱷᱟ ᱦᱚᱸ ᱦᱚᱸ ᱦᱚᱸ ᱛᱟᱦᱚᱞᱮ ᱱᱚᱣᱟ ᱱᱚᱣᱟ ᱞᱟᱭᱤᱱ ᱨᱮᱫᱚ ᱛᱤᱱᱟᱹᱜ ᱫᱤᱱ ᱠᱷᱚᱱᱟᱜ ᱡᱚᱯᱲᱟᱣ ᱟᱠᱟᱱᱟᱢ? ᱱᱚᱣᱟ ᱞᱟᱭᱤᱱ ᱡᱟᱦᱟᱸ ᱨᱚᱯᱚᱲ ᱫᱟᱞᱟᱝ ᱱᱤᱛᱳᱜ
ᱱᱚᱜ-ᱚᱭ ᱡᱮ ᱵᱮᱥᱤ ᱫᱚ ᱵᱟᱝ ᱦᱩᱭᱩᱜ ᱠᱟᱱᱟ ᱱᱟᱣᱟ ᱜᱮ ᱯᱮ ᱯᱩᱱ ᱫᱤᱱ ᱜᱟᱱ ᱦᱩᱭᱱᱟ᱾
ᱟᱪᱪᱷᱟ ᱟᱪᱪᱷᱟ ᱱᱟᱯᱟᱭ ᱜᱮ ᱦᱮᱸ ᱱᱚᱣᱟᱨᱮ ᱠᱟᱹᱢᱤᱭ ᱟᱵᱚᱱ ᱦᱮᱸ ᱡᱚᱛᱚ
ᱦᱮᱸ ᱟᱪᱪᱷᱟ ᱟᱵᱚ ᱱᱟᱯᱟᱭ ᱛᱮ ᱠᱟᱹᱢᱤ ᱞᱮᱱᱠᱷᱟᱱ ᱦᱮᱸ ᱟᱵᱚ ᱥᱟᱱᱛᱟᱲ ᱥᱚᱢᱟᱡᱽ ᱨᱮᱱᱟᱜ ᱜᱮ ᱵᱷᱟᱜᱤ ᱟ ᱥᱮ ᱟᱵᱚ
ᱚᱱᱠᱟ ᱜᱮ ᱚᱠᱛᱚ ᱠᱚ ᱦᱩᱭᱠᱟᱱ ᱛᱟᱞᱟᱝᱟ ᱦᱮᱸ
ᱦᱮᱸ ᱴᱷᱤᱠᱜᱮᱭᱟ ᱥᱚᱢᱚᱭ ᱧᱟᱢ ᱠᱟᱛᱮᱫ ᱴᱷᱤᱠ ᱜᱮᱭᱟ ᱛᱟᱦᱚᱞᱮ
ᱦᱮᱸ ᱦᱮᱸ